ᱛᱳ
ᱦᱟᱸ ᱦᱮᱞᱳ
ᱦᱟᱸ ᱡᱚᱦᱟᱨ ᱜᱮ
ᱦᱳᱭ ᱡᱚᱦᱟᱨ ᱜᱮ ᱨᱚᱲ ᱟᱸᱡᱚᱢᱚᱜ ᱠᱟᱱᱟ ᱛᱚ ᱱᱚᱛᱮ ᱠᱷᱚᱱ ᱨᱚᱲ ᱟᱸᱡᱚᱢᱚᱜ ᱠᱟᱱᱟ ᱨᱚᱲ ᱠᱚ ᱟᱡᱚᱢᱚᱜ ᱠᱟᱱ ᱜᱮᱭᱟ ᱥᱮ? ᱦᱮᱞᱳ ᱜᱚᱢᱠᱮ? ᱱᱮᱴᱚᱣᱟᱨᱠ ᱡᱟᱱᱤᱡ ᱤᱥᱩᱜᱽ ᱠᱟᱱᱟ ᱾ ᱦᱮᱞᱳ
ᱟᱸᱡᱚᱢᱚᱜ ᱠᱟᱱ ᱜᱮᱭᱟ
ᱦᱮᱸ ᱱᱤᱛᱚᱜ ᱟᱡᱚᱢᱚᱜ ᱠᱟᱱᱟ ᱱᱟᱥᱮᱱᱟᱜ ᱜᱮᱫ ᱜᱮᱫ ᱟᱡᱚᱢᱚᱜ ᱠᱟᱱ ᱛᱟᱢᱟ ᱾
ᱚ ᱦᱮᱸ ᱢᱮᱱᱫᱟᱹᱧ ᱪᱮᱫ ᱞᱮᱠᱟ ᱢᱮᱱᱟᱜ ᱯᱮᱭᱟ?
ᱦᱳᱭ ᱮᱠᱷᱚᱱ ᱴᱷᱤᱠ ᱜᱮᱭᱟ ᱦᱟᱜ ᱚᱱᱛᱮ ᱟᱯᱮᱜᱮ ᱪᱮᱫ ᱞᱮᱠᱟ?
ᱦᱮᱸ ᱟᱞᱮ ᱦᱚᱸ ᱴᱷᱤᱠ ᱜᱮ ᱢᱚᱴᱟᱢᱩᱴᱤ ᱱᱤᱛᱳ ᱫᱚ ᱾
ᱦᱟ ᱟᱨ ᱪᱮᱫ ᱠᱚ ᱪᱮᱠᱟ ᱵᱟᱲᱟᱭ ᱦᱟᱯᱮ?
ᱦᱮᱞᱳ?
ᱦᱮᱞᱳ?
ᱦᱮᱸ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱱᱚᱜᱼᱚᱭ ᱚᱲᱟᱜ ᱨᱮᱜᱮ ᱱᱤᱛᱚᱜ ᱫᱚ ᱪᱮᱫ ᱦᱚᱸ ᱵᱟᱝ ᱾
ᱦᱚᱸ
ᱫᱩᱲᱩᱵ ᱵᱟᱲᱟ ᱦᱩᱭ ᱟᱠᱟᱱᱟ ᱟᱯᱮ ᱚᱱᱛᱮ ᱪᱮᱫ ᱯᱮ ᱪᱤᱠᱟ ᱵᱟᱲᱟᱭᱮᱫᱟ?
ᱦᱮᱸ ᱮᱠᱷᱚᱱ ᱫᱚ ᱠᱟᱹᱢᱤ ᱠᱚᱦᱚᱸ ᱠᱚᱢᱟ ᱪᱮᱫ ᱜᱮ ᱵᱟᱹᱱᱩᱜ ᱚᱱᱠᱟᱢᱟ ᱚᱲᱟᱜ ᱠᱚᱨᱮᱜ ᱜᱮ ᱾
ᱚ
ᱛᱟᱦᱚᱞᱮ ᱫᱟᱠᱟ ᱠᱚ ᱡᱚᱢ ᱵᱟᱲᱟ ᱦᱩᱭᱮᱱᱟ ᱥᱮ ᱟᱹᱣᱨᱤ?
ᱡᱚᱢ ᱵᱟᱲᱟ ᱫᱚ ᱦᱩᱭᱱᱟ ᱡᱚᱢ ᱵᱟᱲᱟ ᱠᱟᱛᱮᱫ ᱫᱩᱲᱩᱵ ᱦᱩᱭ ᱠᱟᱱᱟ ᱟᱹᱰᱤ ᱟᱴ ᱥᱤᱛᱩᱝ ᱱᱚᱛᱮ ᱟᱞᱮ ᱥᱮᱫ ᱾
ᱦᱮᱸ ᱦᱮᱸ ᱱᱚᱛᱮ ᱦᱚᱸ ᱟᱹᱰᱤ ᱟᱸᱴ ᱜᱮ ᱥᱤᱛᱩᱝ ᱠᱟᱱ ᱜᱮᱭᱟ ᱾
ᱩᱱᱟᱹᱜ ᱥᱤᱛᱩᱝ ᱨᱮ ᱪᱮᱠᱟᱢ ᱠᱟᱹᱢᱤ ᱦᱚᱸ ᱟᱹᱰᱤ ᱢᱩᱥᱠᱤᱞ ᱾
ᱠᱟᱹᱢᱤ ᱠᱚᱦᱚᱸ ᱟᱹᱰᱤ ᱢᱩᱥᱠᱤᱞ ᱦᱚ ᱢᱟᱱᱮ ᱠᱟᱹᱢᱤ ᱦᱚᱸ ᱵᱟᱝ ᱥᱟᱱᱟ ᱠᱟᱱᱟ ᱥᱤᱛᱩᱝ ᱠᱟᱱᱟ ᱥᱮ ᱫᱚᱢᱮ ᱾
ᱦᱩ ᱟᱯᱮᱥᱮᱫ ᱚᱱᱛᱮ ᱦᱩᱲᱩ ᱠᱚᱯᱮ ᱜᱤᱰᱤ ᱵᱟᱲᱟ ᱠᱮᱫᱟ ᱥᱮ ᱵᱟᱝ?
ᱦᱮᱸ ᱜᱤᱰᱤ ᱠᱚᱫᱚ ᱮᱦᱚᱵ ᱦᱩᱭᱭᱟᱠ ᱦᱟᱸᱜ ᱛᱷᱚᱲᱟ ᱜᱟᱱ ᱫᱚ ᱠᱟᱛᱮᱫ ᱫᱚ ᱜᱤᱰᱤ ᱦᱩᱭ ᱟᱠᱟᱱᱟ ᱟ ᱦᱟᱜ ᱱᱚᱜᱼᱚᱭ ᱦᱟᱜ ᱫᱟᱜ ᱜᱮ ᱦᱟᱜ ᱵᱟᱭ ᱫᱟᱜ ᱛᱮ ᱢᱟᱱᱮ ᱟᱨᱦᱟᱜ ᱚᱱᱛᱮ ᱠᱟᱹᱢᱤ ᱠᱚᱦᱚᱸ ᱚᱱᱛᱮ ᱵᱟᱝ ᱞᱟᱦᱟ ᱜᱟᱱᱚᱜ ᱠᱟᱱᱟ ᱾
ᱟᱹ ᱟᱭᱵ ᱵᱮᱞᱟ ᱵᱟᱭ ᱫᱟᱜ ᱫᱟ ᱟᱯᱮ ᱥᱮᱫ
ᱵᱟᱭ ᱫᱟᱜ ᱠᱟᱱᱟᱫᱟ ᱦᱟᱜ ᱵᱟᱨ ᱯᱮ ᱫᱤᱱ ᱜᱟᱱ ᱦᱩᱭᱱᱟ ᱵᱟᱭ ᱫᱟᱜ ᱠᱟᱱᱟ ᱾ ᱟᱠᱟᱫᱟ ᱦᱚᱞᱟ ᱥᱮ ᱢᱟᱫᱮᱨ ᱦᱤᱞᱳᱜ ᱛᱷᱚᱲᱟ ᱨᱤᱢᱤᱞ ᱧᱚᱜ ᱞᱮᱫᱟ ᱟᱹᱭᱩᱵ ᱵᱮᱲᱟ ᱛᱚ ᱢᱟᱱᱮ ᱫᱟᱜ ᱫᱚ ᱚᱱᱠᱟ ᱵᱟᱝ ᱧᱩᱨ ᱞᱮᱱᱟ ᱡᱟᱦᱟ ᱞᱮᱠᱟᱭ ᱨᱤᱢᱤᱞ ᱞᱮᱫᱟ ᱚᱱᱠᱟ ᱵᱟᱝ ᱧᱩᱨ ᱞᱮᱱᱟ ᱾
ᱱᱚᱛᱮ ᱫᱚ ᱫᱟᱜ ᱫᱚᱭ ᱫᱟᱜ ᱮ ᱜᱮᱭᱟ ᱟᱪᱠᱟ ᱟᱪᱠᱟᱭ ᱫᱟᱜ ᱮᱫᱟ ᱟᱪᱠᱟ ᱨᱤᱢᱤᱞ ᱮ ᱨᱟᱠᱟᱵ ᱫᱟᱭ ᱾
ᱚ ᱛᱟᱦᱚᱞᱮ ᱪᱮᱫ ᱞᱮᱠᱟ ᱦᱩᱲᱩ ᱠᱚ ᱚᱱᱛᱮ ᱫᱚᱯᱮ ᱜᱤᱰᱤ ᱟᱠᱟᱫᱟ ᱟᱯᱮᱥᱮᱫ ᱫᱚ?
ᱦᱮ ᱜᱤᱰᱤ ᱵᱟᱲᱟᱣ ᱠᱟᱫᱟᱞᱮ ᱦᱩᱭᱱᱟ ᱡᱟᱱᱟᱢ ᱠᱟᱱᱟ ᱱᱟᱥᱮ ᱱᱟᱥᱮ ᱠᱟᱹᱴᱤᱡ ᱠᱟᱹᱴᱤᱡ ᱾
ᱦᱩ ᱦᱮ ᱦᱮ ᱦᱩ
ᱟᱫᱚ ᱱᱚᱝᱠᱟ ᱥᱤᱛᱩᱝ ᱜᱮ ᱠᱟᱡᱟᱠᱮ ᱥᱤᱛᱩᱝ ᱫᱚ ᱟᱵᱟᱨ ᱥᱤᱛᱩᱝ ᱜᱚᱡ ᱜᱚᱫ ᱠᱟᱜᱼᱟ ᱥᱮ ᱪᱤᱠᱟᱭᱭᱟ ᱦᱟᱜ?
ᱦᱩ ᱱᱚᱝᱠᱟ ᱜᱮᱮ ᱵᱩᱡᱷᱟᱹᱜ ᱠᱟᱱᱟ ᱱᱤᱛᱚᱜ ᱵᱟᱠᱷᱟᱱ ᱫᱚ ᱱᱚᱜᱼᱚᱭ ᱜᱟᱯᱟ ᱢᱮᱭᱟᱝ ᱠᱷᱚᱱ ᱜᱮᱥᱮ ᱦᱟᱜ ᱟᱥᱟᱲ ᱵᱚᱝᱜᱟ ᱦᱟᱜ ᱯᱟᱲᱟᱜ ᱠᱟᱱᱟ ᱢᱮᱱᱠᱷᱟᱱ ᱟᱥᱟᱲ ᱵᱚᱸᱜᱟ ᱯᱟᱲᱟᱜ ᱠᱟᱱᱟ ᱢᱮᱱ ᱞᱮᱠᱟ ᱵᱟᱝ ᱵᱩᱡᱷᱟᱹᱜ ᱠᱟᱱᱟ ᱡᱟᱦᱟ ᱞᱮᱠᱟ ᱱᱤᱛᱚᱜ ᱟᱞᱮᱥᱮᱫ ᱫᱚ ᱦᱟ
ᱟᱫᱚ ᱟᱞᱮ ᱥᱮᱫ ᱢᱟ ᱟᱹᱰᱤ ᱞᱟᱦᱟ ᱨᱮᱞᱮ ᱜᱤᱰᱤ ᱞᱮᱫᱟᱞᱮ ᱟᱵᱟᱨᱮ ᱫᱟᱜ ᱠᱮᱫᱟᱭ ᱦᱤᱛᱚ ᱢᱟ ᱜᱚᱡ ᱪᱟᱵᱟᱭᱮᱱ ᱥᱮᱭᱟᱭᱱᱟ ᱾
ᱚ ᱦᱮᱸ ᱦᱮᱸ ᱦᱮᱸ ᱾
ᱦᱚ ᱚᱱᱟ ᱠᱚᱜᱮ ᱟᱵᱟᱨ ᱤᱭᱟᱹ ᱦᱩᱭᱩᱜ ᱠᱟᱱᱟ ᱜᱤᱰᱤ ᱦᱩᱭᱩᱜ ᱠᱟᱱᱟ ᱟᱨᱦᱚ ᱾
ᱦᱩᱸ ᱦᱩᱸ ᱦᱩᱸ
ᱦᱩᱸ
ᱛᱟᱦᱚᱞᱮ ᱜᱚᱝᱠᱮ ᱟᱯᱮ ᱚᱱᱛᱮ ᱦᱩᱞ ᱢᱟᱦᱟ ᱠᱚ ᱦᱟᱸᱜ ᱥᱮᱴᱮᱨᱚᱜ ᱠᱟᱱᱟ ᱪᱮᱫ ᱞᱮᱠᱟ ᱯᱮ ᱢᱟᱱᱟᱣ ᱛᱟᱦᱮᱱᱟ?
ᱦᱩᱞ ᱢᱟᱦᱟ ᱫᱚ ᱱᱚᱛᱮ ᱫᱚ ᱟᱹᱰᱤ ᱨᱟᱹᱥᱠᱟᱹ ᱜᱮ ᱦᱩᱭᱩᱜ ᱜᱮᱭᱟ᱾ ᱫᱚᱥ ᱵᱟᱡᱮ ᱠᱷᱚᱡ ᱮᱦᱚᱵᱚᱜᱼᱟ᱾ ᱟᱸ ᱤᱭᱟᱹ ᱵᱚᱞ ᱜᱟᱛᱮ ᱠᱚᱦᱚᱸ ᱦᱩᱭ ᱵᱟᱲᱟᱜ ᱜᱮᱭᱟ, ᱥᱯᱳᱨᱴ ᱠᱚ ᱦᱩᱭ ᱵᱟᱲᱟᱜ ᱜᱮᱭᱟ, ᱜᱟᱛᱮ ᱠᱚ ᱫᱟᱹᱲ ᱫᱚᱱ ᱠᱚ᱾
ᱦᱩᱸ᱾ ᱟᱞᱮ ᱱᱚᱛᱮᱫ ᱦᱮᱸ ᱦᱮᱸ᱾ ᱟᱞᱮ ᱱᱚᱛᱮ ᱫᱚ ᱦᱟᱸᱜ ᱢᱟᱱᱮ ᱱᱚᱝᱠᱟ ᱞᱟᱦᱟ ᱛᱮᱫᱚ ᱟᱛᱳ ᱠᱚᱨᱮ ᱦᱩᱭᱩᱜ ᱠᱟᱱ ᱛᱟᱦᱮᱱᱟ ᱢᱟᱱᱟᱣᱮᱫ ᱛᱟᱦᱮᱱᱟᱞᱮ ᱠᱷᱟᱹᱞᱤ ᱯᱩᱡᱟᱹ ᱥᱩᱢᱩᱝᱜ ᱜᱮ᱾ ᱚᱱᱠᱟ ᱯᱨᱳᱜᱨᱟᱢ ᱠᱚᱫᱚ ᱦᱟᱸᱜ ᱵᱟᱝ ᱦᱩᱭᱩᱜᱼᱟ ᱟᱥᱮ ᱯᱟᱥᱮ ᱟᱹᱛᱩ ᱠᱚᱨᱮ ᱠᱷᱟᱹᱞᱤ ᱯᱩᱡᱟᱹ ᱥᱮ ᱠᱷᱟᱹᱞᱤ ᱜᱟᱞᱚᱪ ᱠᱚᱜᱮ ᱦᱩᱭᱩᱜᱼᱟ, ᱱᱚᱝᱠᱟ ᱯᱨᱳᱜᱨᱟᱢ ᱠᱚᱫᱚ ᱦᱟᱸᱜ ᱵᱟᱝ? ᱟᱫᱚ ᱞᱟᱦᱟ ᱛᱮᱫᱚ ᱟᱞᱮ ᱟᱛᱳ ᱠᱚᱨᱮ ᱦᱚᱸ ᱦᱩᱭᱩᱜ ᱠᱟᱱ ᱛᱟᱦᱮᱱᱟ ᱱᱮᱛᱟᱨ ᱫᱚ ᱦᱟᱸᱜ ᱚᱱᱠᱟ ᱵᱚᱱᱫᱚ ᱵᱟᱲᱟ ᱦᱩᱭ ᱠᱟᱱᱟ ᱟᱸ ᱵᱟᱨ ᱥᱮᱨᱢᱟ ᱜᱟᱱ ᱦᱩᱭᱱᱟ ᱮᱠᱷᱚᱱ ᱫᱚ ᱦᱟᱸᱜ ᱵᱟᱝ ᱦᱩᱭᱩᱜ
ᱪᱮᱜ-ᱪᱮᱜ ᱨᱮᱭᱟᱜ ᱠᱚ ᱵᱚᱱᱫᱚ ᱟᱠᱟᱫᱟ?
ᱵᱚᱱᱫᱚ ᱢᱟᱱᱮ ᱚᱱᱠᱟ ᱚᱠᱚᱭᱮ ᱢᱟᱱᱟᱣᱟ, ᱚᱱᱠᱟ ᱜᱤᱫᱽᱨᱟᱹ ᱵᱟᱹᱱᱩᱜ ᱠᱚᱣᱟ ᱥᱮ ᱡᱩᱣᱟᱹᱱ ᱠᱚᱦᱚᱸ ᱡᱦᱚᱛᱚ ᱦᱟᱱᱛᱮ ᱱᱟᱛᱮ ᱠᱟᱹᱢᱤ-ᱠᱟᱹᱢᱤ-ᱠᱟᱹᱢᱤ ᱠᱚ ᱥᱮ ᱵᱟᱝᱠᱚ ᱛᱟᱦᱮᱱ ᱠᱟᱱᱟ, ᱛᱚ ᱢᱤᱫ ᱵᱟᱨ ᱦᱚᱲ ᱛᱮᱫᱚ ᱵᱟᱝ ᱦᱩᱭᱩᱜᱼᱟ ᱥᱮ᱾ ᱢᱟᱱᱮ ᱟᱨ ᱟᱞᱮ ᱫᱚ ᱦᱟᱸᱜ ᱦᱩᱰᱤᱧ ᱧᱚᱜ ᱜᱮᱛᱟᱞᱮᱭᱟ ᱟᱹᱛᱩ ᱠᱚ᱾ ᱟ ᱛᱚ ᱚᱱᱠᱟ ᱚᱱᱠᱟᱱ ᱠᱚ ᱵᱟᱹᱱᱩᱜ ᱠᱚᱣᱟ ᱡᱮ ᱦᱮᱸ ᱢᱟ ᱯᱟᱞᱚᱱᱟᱵᱚᱱ ᱱᱟᱥᱮᱱᱟᱜ ᱵᱚᱱ ᱱᱚᱣᱟ ᱱᱤᱭᱟᱹ ᱵᱚᱱ ᱡᱟᱦᱟᱱᱟᱜ ᱠᱚᱵᱚᱱ ᱜᱟᱞᱚᱪᱟ, ᱱᱚᱝᱠᱟᱱ ᱦᱚᱲ ᱵᱟᱹᱱᱩᱜ ᱠᱚᱣᱟ ᱚᱱᱠᱟᱱ ᱞᱟᱦᱟᱨ ᱞᱮ ᱞᱟᱹᱜᱤᱫ ᱛᱚ ᱚᱱᱟ ᱦᱚᱛᱮᱡ ᱛᱮ ᱢᱟᱱᱮ ᱵᱟᱝ ᱦᱩᱭᱩᱜ ᱠᱟᱱᱟ ᱥᱮ ᱵᱚᱱᱫᱚ ᱞᱮᱠᱟ᱾
ᱦᱩᱸ᱾ ᱟᱫᱚ ᱢᱟᱱᱟᱣ ᱦᱩᱭᱩᱜ ᱠᱷᱟᱱ ᱫᱚ ᱮᱴᱟᱜ ᱮᱴᱟᱜ ᱟᱹᱛᱩ ᱪᱟᱞᱟᱜ ᱦᱩᱭᱩᱜᱼᱟ ᱵᱟᱝ?
ᱦᱮᱸ ᱮᱴᱟᱜ ᱟᱛᱳ ᱪᱟᱞᱟᱜ ᱦᱩᱭᱩᱜᱼᱟ ᱚᱱᱟ ᱯᱨᱟᱭᱢᱟᱨᱤ ᱤᱥᱠᱩᱞ ᱠᱚ ᱢᱮᱱᱟᱜᱼᱟ ᱚᱸᱰᱮ ᱠᱚᱨᱮ ᱠᱷᱟᱹᱞᱤ ᱢᱟᱱᱟᱣ ᱟᱨ ᱠᱷᱟᱹᱞᱤ ᱟᱞᱚᱪ ᱪᱚᱱᱟ ᱱᱚᱜᱼᱚ ᱱᱚᱝᱠᱟ ᱠᱟᱹᱴᱤᱡ ᱦᱩᱭᱩᱜ ᱛᱟᱦᱮᱱᱟ, ᱵᱤᱥᱤ ᱠᱤᱷᱩ ᱯᱨᱳᱜᱨᱟᱢ ᱠᱚᱫᱚ ᱱᱚᱣᱟ ᱥᱩᱨ ᱥᱩᱯᱩᱨ ᱟᱞᱮ ᱠᱚᱨᱮ ᱫᱚ ᱵᱟᱝ ᱦᱩᱭᱩᱜ ᱛᱟᱦᱮᱱᱟ᱾
ᱚ᱾
ᱟᱪᱪᱷᱟ ᱟᱯᱮᱥᱮᱡ ᱱᱤᱛᱚᱜ ᱚᱱᱟ ᱱᱟᱭᱤᱴ ᱯᱨᱳᱜᱨᱟᱢ ᱠᱚᱦᱚᱸ ᱦᱩᱭ ᱮᱢᱟᱱᱚᱜ ᱠᱟᱱ ᱜᱮᱭᱟ ᱚᱨᱠᱮᱥᱴᱟᱨ ᱠᱚ ᱥᱮ ᱡᱟᱦᱟᱱᱟᱜ ᱪᱮᱫ ᱞᱮᱠᱟ?
ᱵᱟᱝ ᱵᱟᱝ ᱟᱞᱮᱥᱮᱫ ᱫᱚ ᱱᱚᱛᱮ ᱫᱚ ᱵᱟᱝ ᱦᱩᱭᱩᱜ ᱜᱮᱭᱟ ᱚᱱᱟ ᱠᱚᱫᱚ᱾
ᱟᱪᱪᱷᱟ ᱟᱪᱪᱷᱟ, ᱟᱞᱮᱥᱮᱫ ᱦᱚᱸ ᱱᱚᱛᱮ ᱫᱚ ᱦᱟᱸᱜ ᱵᱚᱱᱫᱚ ᱢᱟᱱᱮ ᱵᱟᱨ ᱯᱮ ᱥᱮᱨᱢᱟ ᱞᱟᱦᱟ ᱦᱩᱭ ᱵᱟᱲᱟᱜ ᱠᱟᱱ ᱛᱟᱦᱮᱱᱟ ᱢᱤᱫ ᱵᱟᱨ ᱫᱷᱟᱣ ᱵᱚᱪᱷᱚᱨ ᱨᱮ᱾ ᱟᱫᱚ ᱱᱮᱛᱟᱨ ᱫᱚ ᱦᱟᱸᱜ ᱵᱟᱝ ᱧᱮᱞᱚᱜ ᱠᱟᱱᱟ ᱚᱵᱚᱥᱥᱳ ᱵᱚᱱᱫᱚ ᱧᱚᱜ ᱞᱮᱠᱟ ᱜᱮ ᱵᱩᱡᱷᱟᱹᱜ ᱠᱟᱱᱟ᱾
ᱦᱮᱸ ᱟᱞᱮ ᱱᱚᱛᱮ ᱫᱚ ᱵᱟᱝ ᱦᱩᱭᱩᱜ ᱜᱮᱭᱟ ᱚᱱᱟ ᱠᱚᱫᱚ᱾ ᱟᱹᱭᱩᱵ ᱵᱮ ᱵᱮᱞ-ᱵᱮᱞᱟ ᱛᱮᱜᱮ ᱠᱚ ᱢᱩᱪᱟᱹᱫ ᱜᱮᱭᱟ ᱠᱚ᱾
ᱦᱮᱸ ᱦᱮᱸ ᱚᱱᱟᱜᱮ ᱵᱮᱥᱟ ᱪᱮᱫᱟᱜ ᱥᱮ, ᱚᱱᱟ ᱱᱟᱭᱤᱴ ᱯᱨᱳᱜᱨᱟᱢ ᱠᱚᱫᱚ ᱟᱵ ᱵᱚ ᱢᱟᱱᱮ ᱱᱟᱥᱮᱱᱟᱜ ᱥᱟᱶᱛᱟ ᱚᱸᱰᱮ ᱱᱟᱜ ᱡᱩᱣᱟᱹᱱ ᱜᱤᱫᱽᱨᱟᱹ ᱠᱚᱲᱟ ᱠᱩᱤᱫᱽᱨᱟᱹ ᱢᱟᱱᱮ ᱱᱟᱥᱮᱱᱟᱜ ᱮᱴᱟᱜ ᱰᱟᱦᱟᱨ ᱠᱚᱠᱚ ᱛᱟᱲᱟᱢᱮᱫᱼᱟ ᱛᱚ ᱚᱱᱟ ᱠᱦᱟ ᱥᱤᱠᱷᱱᱟᱹᱛ ᱠᱷᱚᱡ ᱵᱚᱱ ᱯᱟᱥᱱᱟᱜ ᱠᱟᱱᱟ ᱥᱮᱵᱚᱱ ᱪᱷᱤᱱᱜᱟᱹᱜ ᱠᱟᱱᱟ ᱚᱱᱟ ᱦᱚᱛᱮᱡ ᱛᱮ ᱚᱱᱟ ᱠᱚᱫᱚ ᱵᱟᱝ ᱴᱷᱤᱠ ᱜᱮ ᱴᱷᱤᱠᱟ᱾
ᱚᱱᱟ ᱦᱚ ᱠᱟᱱ ᱜᱮᱭᱟ᱾
ᱦᱩᱸ᱾
ᱟᱫᱚ ᱨᱟᱹᱥᱠᱟᱹ ᱦᱚᱲ ᱫᱚᱠᱚ ᱨᱟᱹᱥᱠᱟᱹ ᱡᱚᱱᱚᱜ ᱠᱟᱱᱟ ᱢᱚᱡᱽ ᱜᱮ᱾
ᱦᱮᱸ ᱨᱟᱹᱥᱠᱟᱹ ᱫᱚ ᱨᱟᱹᱥᱠᱟᱹ ᱟᱫᱚ
ᱦᱩᱸ, ᱚᱱᱟ ᱠᱚᱦᱚᱸ ᱧᱮᱞ ᱞᱮᱠᱷᱟᱡ ᱫᱚ ᱵᱟᱝ ᱦᱩᱭᱩᱜᱼᱟ ᱛᱚ᱾
ᱦᱩᱸ᱾
ᱟᱵᱚ ᱠᱚᱦᱚᱸ ᱵᱚ ᱵᱟᱹᱲᱤᱡᱚᱜ ᱠᱟᱱᱟ ᱠᱚ ᱜᱤᱫᱽᱨᱟᱹ
ᱜᱤᱫᱽᱨᱟᱹ ᱠᱚ ᱨᱟᱹᱥ ᱨᱟᱹᱥᱠᱟᱹ ᱫᱚ ᱴᱷᱤᱠ ᱜᱮᱭᱟ ᱨᱟᱹᱥᱠᱟᱹ ᱡᱚᱝ ᱫᱚ ᱴᱷᱤᱠ ᱜᱮᱭᱟ ᱢᱮᱱᱠᱷᱟᱱ ᱟᱢ ᱫᱚ ᱫᱤᱱᱟᱹᱢ ᱢᱟᱱᱮ ᱫᱤᱱ ᱵᱮᱲᱟ ᱨᱟᱹᱥ ᱠᱟᱹᱭ ᱢᱮ ᱟᱹᱭᱩᱵ ᱵᱮᱲᱟ ᱠᱚᱫᱚ ᱵᱟᱝ ᱴᱷᱤᱠᱟ ᱚᱱᱟ ᱠᱚᱫᱚ ᱟᱢᱫᱚ ᱫᱤᱱ ᱵᱮᱲᱟ ᱟᱨᱟᱢ ᱥᱮ ᱥᱮ ᱪᱷᱚᱴᱟ ᱥᱟᱛᱴᱟ ᱛᱮ ᱢᱩᱪᱟᱹᱫ ᱢᱮ ᱡᱟᱦᱟᱱᱟᱜ ᱯᱨᱳᱜᱨᱟᱢ ᱠᱚ ᱛᱟᱦᱮᱱ ᱛᱟᱢᱟ ᱵᱟᱥ ᱫᱚᱦᱚᱭ ᱢᱮ ᱯᱮᱲᱟ ᱢᱟᱱᱮ ᱟᱹᱩᱵ ᱵᱤᱨ ᱟᱨ ᱛᱟᱨᱯᱚᱨᱮ ᱢᱩᱪᱟᱹᱫ ᱜᱚᱜ ᱠᱟᱜ ᱢᱮ ᱵᱟᱥ, ᱛᱟᱦᱚᱞᱮ ᱠᱷᱟᱡ ᱫᱚ ᱡᱮ ᱚᱥᱩᱵᱤᱫᱟ ᱚᱠᱚᱭᱟᱜ ᱦᱚᱸ ᱩᱱᱟᱹᱜ ᱫᱚ ᱵᱟᱝ ᱦᱩᱭᱩᱜᱼᱟ᱾
ᱦᱮᱸ ᱦᱮᱸ᱾ ᱟᱫᱚ ᱚᱱᱠᱟ ᱜᱮ ᱚᱠᱟ ᱠᱚᱨᱮ ᱪᱚ ᱦᱩᱭᱩᱜ ᱠᱟᱱᱟ ᱯᱨᱳᱜᱨᱟᱢ ᱚᱠᱟ ᱠᱚᱨᱮ ᱪᱚ ᱵᱟᱝ᱾
ᱦᱮᱸ ᱦᱩᱸ
ᱱᱤᱛᱚᱜ ᱫᱚ ᱚᱱᱟ ᱠᱚᱫᱚ ᱧᱤᱫᱟᱹ ᱯᱨᱳᱜᱨᱟᱢ ᱫᱚ ᱵᱚᱱᱫᱚ ᱜᱮ ᱵᱷᱟᱜᱤᱜᱼᱟ ᱦᱮ ᱥᱮ ᱵᱟᱝ?
ᱵᱚᱱᱫᱚ ᱜᱮ ᱵᱷᱟᱜᱤᱭᱟ ᱟᱵᱚᱣᱟᱜ ᱥᱟᱶᱛᱟ ᱵᱟᱠᱷᱟᱱ ᱫᱚ ᱟᱨᱦᱚᱸ ᱢᱟᱱᱮ ᱛᱟᱭᱚᱢ ᱧᱚᱜᱚᱜ ᱛᱟᱵᱚᱱᱟ ᱡᱩᱫᱤ ᱚᱱᱠᱟ ᱜᱮᱵᱚᱱ ᱯᱨᱳᱜᱨᱟᱢ ᱤᱫᱤᱭ ᱜᱮᱭᱟ ᱞᱟᱦᱟᱛᱮ ᱞᱮᱠᱟ ᱡᱟᱦᱟ ᱞᱮᱠᱟ ᱞᱮᱠᱟ ᱦᱩᱭᱩᱜ ᱠᱟᱱ ᱛᱟᱦᱮᱱᱟ ᱛᱟᱦᱚᱞᱮ ᱠᱷᱟᱡ ᱫᱚ ᱢᱟᱱᱮ ᱟᱹᱰᱤ ᱚᱥᱵᱤᱫ ᱥᱩᱵᱤᱫᱟ ᱦᱩᱭᱩᱜᱼᱟ, ᱱᱤᱛᱟᱨ ᱫᱚ ᱯᱨᱳᱜᱨᱟᱢ ᱵᱚᱱᱫᱚ ᱠᱚᱫᱚ ᱟᱹᱰᱤ ᱜᱮ ᱞᱟᱹᱠᱛᱤ ᱠᱟᱱᱟ ᱾
ᱦᱟ ᱦᱟ ᱟᱵᱚ ᱵᱚ ᱛᱟᱭᱚᱢ ᱠᱟᱱᱟ ᱟᱵᱟᱨ ᱟᱵᱚᱜ ᱜᱮ ᱚᱱᱟ ᱯᱨᱳᱜᱨᱟᱢ ᱠᱚᱵᱚ ᱦᱩᱭ ᱦᱚᱪᱚᱭᱮ ᱠᱷᱟᱡ ᱫᱚ ᱚᱱᱠᱟ ᱫᱚ ᱛᱷᱚᱲᱟ ᱢᱩᱥᱠᱤᱞ ᱜᱮᱭᱟ ᱟᱨᱦᱚᱸ ᱮᱴᱟᱜ ᱡᱮᱢᱚᱱ ᱫᱤᱠᱩ ᱠᱚ ᱩᱱᱠᱩ ᱛ ᱚᱱᱠᱟ ᱫᱚ ᱵᱟᱠᱚ ᱦᱩᱭ ᱦᱚᱪᱚᱭ ᱜᱮᱭᱟ ᱦᱮᱸ ᱥᱮ ᱵᱟᱝ?
ᱵᱟᱝ ᱵᱟᱝ ᱵᱟᱝ, ᱩᱱᱠᱩ ᱫᱚ ᱚᱱᱠᱟ ᱵᱟᱝᱠᱚ ᱦᱤᱡᱩᱭᱮᱫ ᱛᱟᱦᱮᱱᱟ ᱚᱱᱟ ᱛᱮᱫ ᱛᱮ ᱩᱱᱠᱩ ᱫᱚ ᱟᱨᱦᱚ ᱞᱟᱦᱟ ᱧᱚᱜ ᱢᱟᱲᱟᱝ ᱧᱚᱜ ᱠᱚ ᱪᱟᱞᱟᱜ ᱠᱟᱱᱟ ᱥᱮᱠᱚ ᱞᱟᱦᱟ ᱤᱫᱤᱜ ᱠᱟᱱᱟ ᱾
ᱦᱩᱸ ᱦᱩᱸ ᱦᱩᱸ ᱟᱫᱚ ᱩᱱᱠᱩ ᱫᱚ ᱤᱱᱟᱹᱜ ᱜᱮ ᱢᱚᱡᱽ ᱵᱚᱞᱮ ᱩᱱᱠᱩ ᱫᱚ ᱮᱴᱟᱜ ᱦᱚᱲ ᱵᱟᱠᱚ ᱵᱮᱸᱜᱮᱫ ᱟᱠᱚᱣᱟ, ᱡᱮᱢᱚᱱ ᱟᱵᱚ ᱫᱚ ᱦᱟᱹᱱᱤ ᱡᱟᱦᱟᱱᱟᱜ ᱯᱟᱲᱦᱟᱣ ᱞᱮᱱᱠᱷᱟᱡ ᱥᱮ ᱡᱟᱦᱟᱱᱟᱜ ᱮ ᱪᱮᱠᱟ ᱞᱮᱠᱟᱱᱡ ᱜᱮ ᱵᱮᱸᱜᱮᱫ ᱮᱭᱟ ᱠᱚ ᱦᱤᱥᱟᱹ ᱦᱤᱥᱤ ᱪᱮᱫ ᱪᱚ ᱛᱟᱦᱮᱱᱟ ᱾
ᱦᱮᱸ ᱦᱮᱸ ᱦᱮᱸ ᱚᱱᱟ ᱢᱟ ᱟᱹᱰᱤ ᱡᱟᱹᱥᱛᱤ ᱜᱮ ᱢᱮᱱᱟᱜᱼᱟ ᱟᱨ ᱧᱮᱞ
ᱦᱮᱸ ᱚᱱᱟ ᱨᱮᱦᱚᱸ ᱵᱚ ᱛᱟᱭᱚᱢᱚᱜ ᱠᱟᱱᱟ ᱟᱵᱚ ᱫᱚ ᱩᱱᱠᱩ ᱠᱚᱫᱚ ᱚᱱᱟ ᱠᱚᱦᱚᱸ ᱤᱱᱟᱹᱜ ᱫᱚ ᱵᱟᱠᱚ
ᱩᱱᱠᱩ ᱫᱚ ᱟᱠᱚ ᱱᱤᱡᱮ ᱱᱤᱡᱮ ᱢᱟᱱᱮ ᱮᱴᱟᱜ ᱦᱚᱲ ᱫᱚ ᱚᱱᱠᱟ ᱠᱚᱭᱚᱜ ᱢᱮ ᱵᱟᱝ ᱱᱤᱡᱮ ᱢᱟᱱᱮ ᱟᱛᱚᱣᱟᱜ ᱡᱮ ᱦᱟᱹᱱᱤ ᱧᱮᱞᱮ ᱠᱟᱱᱟ ᱱᱩᱭ ᱧᱮᱞᱮ ᱠᱟᱱᱟ ᱵᱟᱝ ᱩᱱᱠᱩ ᱫᱚ ᱟᱠᱚ ᱱᱤᱡᱮ ᱢᱚᱡᱽ ᱛᱮ ᱢᱟᱱᱮ ᱥᱟᱨᱛᱷᱯᱚᱨ ᱟᱵᱚ ᱫᱚ ᱚᱱᱠᱟ ᱫᱚ ᱵᱟᱝᱥᱮ ᱦᱟᱹᱱᱤ ᱱᱩᱭ ᱧᱮᱞ ᱱᱝᱠᱟ
ᱚᱱᱟ ᱨᱮᱜᱮ ᱚᱱᱠᱟ ᱦᱩᱭᱩᱜ ᱠᱟᱱᱟ ᱚᱱᱟ ᱠᱚ ᱵᱚᱱᱫᱚ ᱴᱷᱤᱠ ᱜᱮᱭᱟ ᱟᱨ ᱥᱤᱜᱽᱱᱟᱹᱛ ᱥᱮ ᱰᱷᱮᱨ ᱵᱚ ᱪᱟᱞᱟᱜ ᱠᱷᱟᱱᱡ ᱫᱚ ᱟᱵᱚ ᱥᱚᱢᱟᱡᱽ
ᱟᱨᱦᱚᱸ ᱱᱟᱯᱟᱭᱚᱜᱼᱟ ᱦᱮᱸ ᱟᱪᱪᱷᱟ ᱜᱚᱝᱠᱮ ᱟᱯᱮ ᱯᱟᱭᱨᱟᱜ ᱠᱚᱫᱚ ᱚᱠᱟ ᱠᱚᱨᱮ ᱯᱮ ᱯᱟᱭᱨᱟᱜ ᱛᱟᱦᱮᱸᱱᱟ ᱱᱚᱞᱠᱩᱯ ᱥᱮ ᱵᱟᱸᱫ ᱥᱮ ᱜᱟᱰᱟ ᱠᱚ ᱢᱮᱱᱟᱜᱼᱟ?
ᱟᱞᱮ ᱱᱚᱸᱰᱮ ᱫᱚ ᱚᱲᱟᱜ ᱨᱮᱜᱮ ᱤᱭᱟᱹ ᱠᱷᱚᱡ ᱥᱚᱨᱠᱟᱨ ᱠᱷᱚᱡ ᱠᱚ ᱮᱢ ᱟᱠᱟᱫ ᱞᱮᱭᱟ ᱤᱭᱟᱹ ᱠᱚ ᱾ ᱠᱚᱞ ᱚᱲᱟᱜ ᱚᱲᱟᱜ ᱫᱟᱜ ᱦᱤᱡᱩᱜ ᱜᱮᱭᱟ ᱾
ᱚ ᱟᱪᱪᱷᱟ ᱟᱪᱪᱷᱟ ᱟᱪᱪᱷᱟ ᱛᱮ ᱠᱚᱞ ᱢᱟᱱᱮ ᱚᱲᱟᱜ ᱚᱲᱟᱜ ᱴᱟᱝᱠᱤ ᱢᱟᱱᱮ ᱚᱲᱟᱜ ᱠᱚ ᱡᱚᱛᱚ ᱦᱚᱲ ᱠᱚ ᱮᱢ ᱟᱠᱟᱫ ᱯᱮᱭᱟ ᱵᱟᱝ?
ᱦᱮᱸ ᱦᱮᱸ ᱟᱫᱚ ᱚᱱᱠᱟ ᱴᱟᱭᱤᱢ ᱮᱴᱟᱜ ᱥᱮᱫ ᱫᱚ ᱚᱱᱠᱟ ᱴᱟᱭᱤᱢ ᱛᱟᱦᱮᱱᱟ ᱛᱚ ᱴᱟᱭᱤᱢ ᱨᱮ ᱫᱟᱜ ᱮ ᱮᱢᱟᱢᱟ ᱥᱮ ᱚᱱᱠᱟ ᱱᱚᱛᱮ ᱫᱚ ᱟᱞᱮ ᱥᱟᱨᱟᱫᱤᱱ ᱪᱟᱹᱞᱩ ᱜᱮ ᱛᱟᱦᱮᱱᱟ ᱫᱟᱜ ᱾
ᱦᱚᱸ ᱡᱟᱭᱦᱳᱠ ᱟᱞᱮ ᱱᱚᱛᱮ ᱫᱚ ᱦᱟᱜ ᱚᱱᱠᱟ ᱫᱚ ᱵᱟᱝ ᱪᱟᱹᱞᱩ ᱟᱠᱟᱱᱟ ᱾ ᱴᱝᱠᱤ ᱫᱚᱚ ᱛᱚ ᱚᱱᱟ ᱥᱳᱞᱟᱨ ᱠᱚ ᱞᱟᱜᱟᱣ ᱟᱠᱟᱫ ᱞᱮᱭᱟ ᱢᱟᱱᱮ ᱠᱩᱞᱦᱤᱨᱮ ᱢᱤᱫᱴᱮᱡ ᱢᱟᱱᱮ ᱴᱝᱠᱤ ᱞᱟᱹᱴᱩ ᱧᱚᱜ ᱢᱮᱱᱟᱜᱼᱟ, ᱦᱮᱸᱼ ᱥᱤᱛᱩᱝ ᱠᱟᱜᱼᱟ ᱥᱮ ᱡᱚᱨᱚᱜ ᱛᱟᱦᱮᱱᱟ ᱛᱚ ᱚᱱᱟ ᱠᱚᱜᱮ ᱟᱫᱚᱢ ᱦᱚᱲ ᱫᱚᱠᱚ ᱯᱟᱭᱨᱟ ᱵᱟᱲᱮᱫ ᱛᱟᱦᱮᱱᱟ ᱟᱨ ᱵᱟᱹᱠᱤ ᱟᱞᱮ ᱠᱚᱲᱟ ᱦᱚᱯᱚᱱ ᱠᱚ ᱠᱚᱫᱚ ᱜᱟᱰᱹᱭᱟᱹ ᱠᱚᱜᱮᱞᱮ ᱪᱟᱞᱟᱜ ᱛᱟᱦᱮᱱᱟ ᱾
ᱚ ᱟᱞᱮ ᱱᱚᱛᱮ ᱫᱚ ᱜᱟᱹᱰᱭᱟᱹ ᱠᱚᱫᱚ ᱟᱹᱰᱤ ᱪᱟᱵᱟᱭᱮᱱᱟ ᱞᱟᱦᱟ ᱛᱟᱦᱮᱸ ᱠᱟᱱᱟ ᱞᱟᱦᱟ ᱛᱮᱞᱮ ᱪᱟᱞᱟᱜ ᱠᱟᱱ ᱛᱟᱦᱮᱱᱟ ᱜᱟᱹᱰᱭᱟᱹ ᱠᱚ ᱱᱮᱛᱟᱨ ᱫᱚ ᱪᱟᱵᱟᱭᱮᱱᱟ ᱾ ᱟᱨ ᱪᱟᱞᱟᱣ ᱦᱚᱸ ᱵᱟᱠᱚ ᱪᱟᱞᱟᱜ ᱠᱟᱱᱟ ᱱᱮᱛᱟᱨ ᱥᱟᱯᱷᱟ ᱫᱟ ᱚᱲᱟᱜ ᱨᱮᱠᱚ ᱧᱟᱢ ᱮᱫᱟ ᱾
ᱦᱮᱸ ᱦᱮᱸ ᱦᱮᱸ ᱟᱨ ᱥᱟᱯᱟ ᱫᱟᱜ ᱛᱟᱦᱮᱱ ᱠᱟᱱᱟ ᱟᱨ ᱮᱵᱮᱞᱮᱵᱮᱞ ᱚᱲᱟᱜ ᱨᱮ ᱡᱩᱫᱤ ᱫᱟᱜ ᱛᱟᱦᱮᱱᱟ ᱛᱟᱦᱚᱞᱮᱟᱱᱮ ᱦᱮᱟᱜ ᱦᱚᱸ ᱤᱭᱟᱹ ᱧᱚᱜ ᱵᱩᱡᱷᱟᱹᱜᱼᱟ ᱡᱮ ᱪᱮᱫᱟᱜ ᱟᱨᱦᱚᱸᱤᱧ ᱪᱟᱞᱟᱜᱼᱟ ᱱᱚᱰᱮᱧ ᱯᱟᱭᱨᱟ ᱞᱮᱱ ᱜᱮ ᱾
ᱦᱮᱸ ᱦᱮᱸ ᱚᱱᱟ
ᱟᱪᱪᱷᱟ ᱟᱯᱮᱥᱮᱫ ᱪᱟᱥᱼᱵᱟᱥ ᱠᱚᱫᱚ ᱚᱱᱠᱟ ᱥᱚᱵᱽᱡᱤ ᱠᱚ ᱡᱟᱦᱟᱱᱟᱜ ᱦᱩᱭᱩᱜ ᱛᱟᱦᱮᱱᱟ ᱥᱮ ᱵᱟᱝ?
ᱪᱟᱜ ᱥᱚᱵᱽᱡᱤ ᱠᱚᱫᱚ ᱟᱞᱮ ᱱᱚᱛᱮ ᱫᱚ ᱵᱟᱝ ᱦᱩᱭᱩᱜ ᱜᱮᱭᱟ ᱮᱱᱛᱮᱫ ᱟᱞᱮ ᱫᱚ ᱚᱱᱠᱟ ᱵᱩᱨᱩ ᱥᱩᱨ ᱞᱮ ᱦᱩᱭᱱᱟ ᱛᱚ ᱟᱫᱚ ᱥᱚᱵᱡᱤ ᱠᱚᱫᱚ ᱢᱩᱥᱠᱤᱞ ᱜᱮᱭᱟ ᱫᱷᱤᱨᱤ ᱦᱟᱥᱟ ᱦᱚᱸ ᱫᱷᱤᱨᱤ ᱦᱟᱥᱟ
ᱦᱚᱸ
ᱦᱩᱸ ᱟᱫᱚ ᱱᱟᱵᱚᱡ ᱵᱚᱪᱷᱚᱨ ᱨᱮ ᱢᱤᱫ ᱫᱚᱢ ᱜᱮᱻ ᱞᱮ ᱤᱭᱟᱹ ᱦᱩᱲᱩᱨ ᱠᱩᱨᱩ ᱮᱨ ᱚᱱᱟᱜᱮ ᱦᱩᱭᱩᱜ ᱜᱤᱭᱟ ᱤᱱᱟᱹᱜᱮ ᱟᱨ ᱵᱟᱲ ᱵᱟᱲᱜᱮ ᱢᱮᱱᱟᱜᱼᱟ ᱵᱟᱲᱜᱮ ᱨᱮ ᱚᱱᱟ ᱨᱟᱦᱮᱲ ᱠᱚ ᱥᱮ ᱤᱭᱟᱹ ᱠᱚ ᱡᱚᱱᱰᱨᱟ ᱠᱚᱜᱮ ᱪᱟᱥ ᱦᱩᱭᱩᱜ ᱜᱮᱭᱟ ᱱᱩᱝᱠᱟᱱ ᱥᱳᱢᱚᱭ ᱜᱮ ᱦᱟᱸᱜ ᱤᱱᱟᱹ ᱠᱚᱜᱮ ᱪᱟᱥ ᱵᱟᱥ ᱫᱚ
ᱟᱞᱮ ᱱᱚᱛᱮ ᱦᱚᱸ ᱚᱱᱠᱟ ᱢᱟᱱᱮ ᱱᱤᱡᱮ ᱡᱚᱢ ᱞᱮᱠᱟ ᱟᱫᱚᱢ ᱦᱚᱲᱠᱚ ᱪᱟᱥ ᱵᱟᱲᱟᱭ ᱛᱟᱦᱮᱱ ᱜᱮᱭᱟ ᱟᱨ ᱵᱟᱝᱠᱷᱟᱱ ᱫᱚ ᱵᱟᱝᱜᱮ ᱢᱟᱱᱮ ᱥᱚᱵᱽᱡᱤ ᱠᱚᱫᱚ ᱪᱮᱫᱟᱜ ᱥᱮ ᱫᱟᱜ ᱠᱚᱨᱮᱱᱟᱜ ᱟᱹᱰᱤ ᱚᱥᱩᱵᱤᱫᱟ ᱱᱚᱛᱮ ᱜᱟᱹᱰᱭᱟᱹ ᱠᱚᱦᱚᱸ ᱩᱱᱟᱹᱜ ᱞᱟᱹᱴᱩ ᱞᱟᱹᱴᱩ ᱫᱚ ᱵᱟᱹᱱᱩᱜᱼᱟ ᱠᱟᱹᱴᱰᱤ ᱦᱩᱰᱤᱧ ᱦᱩᱰᱤᱧ ᱢᱮᱱᱟᱜᱼᱟ ᱟᱨ ᱚᱱᱟ ᱠᱚᱦᱚᱸ ᱡᱚᱛᱚ ᱦᱚᱲ ᱫᱟᱜ ᱵᱟᱝ ᱠᱚ ᱮᱢ ᱞᱟᱹᱜᱤᱫᱚᱜᱼᱟ ᱡᱟᱦᱟᱸᱭᱟᱜ ᱜᱟᱹᱰᱤᱭᱟᱹ ᱠᱟᱱᱟ ᱚᱱᱟ ᱦᱮᱡ ᱛᱮ ᱫᱟᱜ ᱫᱩᱞ ᱢᱟᱱᱮ ᱫᱩᱞ ᱠᱟᱛᱮᱜ ᱡᱟᱦᱟᱸ ᱛᱤᱱᱟᱹᱜ ᱨᱚᱦᱚᱭ ᱜᱟᱱᱚᱜᱼᱟ ᱚᱱᱠᱟ ᱜᱮ ᱢᱟᱱᱮ ᱨᱚᱦᱚᱭ ᱦᱩᱭᱩᱜ
ᱦᱩᱸ ᱦᱩᱸ ᱦᱩᱸ ᱟᱯᱮ ᱚᱸᱰᱮ ᱠᱷᱚᱱ ᱫᱚ ᱵᱩᱨᱩ ᱠᱩᱫᱚ ᱥᱩᱨ ᱜᱮᱭᱟ ᱵᱩᱨᱩ ᱵᱤᱨ ᱠᱩ
ᱦᱮᱸ ᱵᱩᱨᱩ ᱵᱤᱨ ᱠᱩᱫᱚ ᱟᱞᱮ ᱱᱚᱣᱟ ᱠᱚᱨᱮ ᱫᱚ ᱥᱩᱨ ᱥᱩᱯᱩᱨ ᱫᱚ ᱵᱟᱹᱱᱩᱜᱼᱟ ᱛᱷᱚᱲᱟ ᱳᱭ ᱯᱟᱸᱪ ᱪᱷᱚ ᱠᱤᱞᱳᱢᱤᱴᱟᱨ ᱥᱟᱺᱜᱤᱧ ᱠᱚᱨᱮ ᱢᱮᱱᱟᱜ ᱟᱠᱟᱫᱟ
ᱦᱚᱸ ᱢᱟᱱᱮ ᱥᱩᱨ ᱟᱞᱮ ᱟᱞᱮ ᱱᱚᱣᱟ ᱥᱩᱨ ᱠᱚᱨᱮ ᱫᱚ ᱵᱟᱹᱱᱩᱜᱼᱟ ᱟᱹᱛᱩ ᱥᱩᱨ ᱠᱚᱨᱮ ᱫᱚ
ᱦᱩᱸ
ᱮᱻ ᱵᱟᱡᱟᱨ ᱠᱚ ᱛᱤᱱ ᱥᱟᱺᱜᱤᱧ ᱜᱮᱛᱟ ᱯᱮᱭᱟ ᱟᱯᱮᱭᱟᱜ ᱠᱚ ᱟᱫᱚ ᱡᱟᱦᱟᱱᱟᱜ ᱠᱚ ᱥᱚᱭᱫᱟ ᱵᱟᱲᱟ
ᱥᱚᱭᱫᱟ ᱵᱟᱲᱟ ᱫᱚ ᱵᱟᱡᱟᱨ ᱫᱚ ᱡᱷᱟᱹᱞ ᱜᱮᱭᱟ ᱟᱫᱚ ᱚᱱᱟ ᱦᱟᱴ ᱠᱚ ᱵᱟᱹᱭᱥᱟᱹᱣ ᱜᱮᱭᱟ ᱫᱤᱱ ᱫᱤᱱ ᱨᱮ ᱟᱫᱚ ᱚᱱᱠᱟ ᱚᱸᱰᱮ ᱜᱮ ᱪᱟᱞᱟᱜ ᱦᱩᱭᱩᱜ ᱜᱮᱭᱟ ᱦᱟᱴ ᱨᱮᱜᱮ ᱪᱟᱞᱟᱣ ᱠᱟᱛᱮ ᱚᱸᱰᱮ ᱥᱚᱵᱽᱡᱤ ᱠᱩ ᱤᱫᱤᱭ ᱜᱤᱭᱟ ᱠᱩ ᱡᱟᱦᱟᱸᱭ ᱠᱩ ᱪᱟᱥ ᱵᱟᱲᱟ ᱠᱟᱜᱼᱟ ᱩᱱᱠᱩ ᱠᱚ ᱤᱫᱤᱭᱟ ᱚᱸᱰᱮ ᱠᱷᱚᱡ ᱜᱤ ᱟᱹᱜᱩ ᱵᱟᱲᱟᱟᱭ ᱦᱩᱭᱩᱜᱼᱟ
ᱦᱸ ᱦᱸ ᱟᱞᱮ ᱱᱚᱣᱟ ᱠᱚᱨᱮ ᱦᱚᱸᱚᱸ ᱢᱟᱱᱮ ᱞᱟᱹᱴᱩ ᱵᱟᱡᱟᱨ ᱫᱚ ᱥᱟᱺᱜᱤᱧ ᱧᱚᱜ ᱜᱮᱭᱟ ᱟᱨ ᱦᱩᱰᱤᱧ ᱧᱚᱜ ᱵᱟᱡᱟᱨ ᱢᱮᱱᱟᱜᱼᱟ ᱥᱩᱨ ᱥᱩᱯᱩᱨ ᱟᱨ ᱢᱳᱚᱴᱟᱢᱩᱴᱤ ᱥᱟᱱᱟᱢᱟᱜ ᱠᱚᱜᱮ ᱧᱟᱢᱚᱜᱼᱟ ᱟᱨ ᱦᱟᱴ ᱦᱚᱸ ᱟᱞᱮ ᱦᱚᱸ ᱦᱩᱭᱩᱜ ᱜᱮᱭᱟ ᱳᱭ ᱪᱟᱨ ᱯᱟᱸᱪ ᱠᱤᱞᱳᱢᱤᱴᱟᱨ ᱥᱟᱺᱜᱤᱧᱟ ᱚᱸᱰᱮ ᱦᱟᱴ ᱦᱩᱭᱩᱜᱭᱳ ᱛᱟᱦᱮᱱ ᱜᱮᱭᱟ ᱥᱚᱯᱛᱟᱦᱚᱨᱮ ᱛᱚ ᱚᱱᱟ ᱠᱚᱨᱮ ᱠᱷᱚᱱᱚᱡ ᱜᱮ ᱥᱵᱡ ᱡᱤ ᱠᱚᱫᱚ ᱟᱞᱮᱫᱚ ᱟᱨ ᱚᱸᱰᱮ ᱦᱚᱸ ᱢᱟᱱᱮ ᱥᱟᱱᱟᱢᱟᱜ ᱜᱮᱢ ᱧᱟᱢᱟ ᱞᱟᱹᱴ ᱴᱩ ᱵᱟᱡᱟᱨ ᱫᱚ ᱵᱟᱝ ᱠᱟᱱᱟ ᱛᱚ ᱧᱟᱢ ᱦᱚᱢ ᱧᱟᱢ ᱧᱟᱢᱚᱜ ᱛᱟᱦᱮᱱ ᱜᱮᱭᱟ ᱦᱩ
ᱟᱫᱚ ᱚᱱᱟ ᱦᱟᱴ ᱫᱚ ᱞᱟᱹᱴᱩ ᱜᱮ ᱦᱩᱭᱩᱜᱼᱟ ᱥᱮ ᱛᱷᱚᱲᱟ ᱠᱟᱹᱴᱤᱡ ᱜᱤ ᱟᱯᱮ ᱥᱮᱫ ᱫᱚ
ᱱᱚᱣᱟ ᱦᱟᱴ ᱫᱚ ᱦᱟᱸᱜ ᱠᱟᱹᱴᱤᱡ ᱧᱚᱜ ᱜᱮᱭᱟ ᱩᱱᱟᱹᱜ ᱞᱟᱹᱴᱩ ᱫᱚ ᱵᱟᱝ ᱠᱷᱟᱹᱞᱤ ᱢᱟᱱᱮ ᱞᱩᱜᱽᱲᱤᱡ ᱞᱟᱴᱩ ᱟᱨ ᱥᱚᱵᱡᱤ ᱯᱟᱛ ᱤ ᱛᱮᱠᱚ ᱛᱟᱦᱮᱱᱟ ᱵᱮᱥᱤ ᱠᱤᱪᱷᱩ ᱫᱚ ᱵᱟᱝ ᱛᱟᱦᱮᱱᱟ ᱡᱮ ᱮᱴᱟᱜ ᱠᱤᱪᱷᱩ ᱟᱨ ᱦᱚᱨᱚᱜ ᱯᱮᱱ ᱫᱚ ᱢᱤᱫ ᱵᱟᱨ ᱢᱤᱫ ᱦᱚᱲ ᱠᱤ ᱵᱟᱨ ᱦᱚᱲ ᱠᱤᱱ ᱫᱚᱦᱚ ᱠᱟᱜᱼᱟ ᱵᱮᱥᱤ ᱫᱚ ᱚᱸᱰᱮ ᱫᱚ ᱵᱟᱝ ᱛᱟᱦᱮᱱᱟ ᱮᱵᱮᱞᱮᱵᱮᱞ ᱫᱚ ᱠᱟᱹᱴᱤᱡ ᱧᱚᱜ ᱜᱮᱭᱟ
ᱚ ᱫᱚ ᱟᱯᱮ ᱥᱮᱫ ᱫᱚ ᱦᱚᱲ ᱫᱚ ᱪᱮᱫᱞᱮᱠᱟ ᱰᱷᱮᱨ ᱜᱮᱥᱮ ᱛᱷᱚᱲᱟ ᱵᱟᱝᱜᱟᱞᱤ ᱠᱚ ᱰᱷᱮᱨ ᱜᱮᱭᱟ ᱟᱯᱮ ᱥᱮᱫ ᱫᱚ
ᱦᱮᱸ ᱱᱚᱛᱮ ᱫᱚ ᱟᱞᱮ ᱡᱟᱦᱟᱸ ᱮᱞᱟᱠᱟᱮ ᱢᱮᱱᱟᱜ ᱞᱮᱭᱟ ᱟᱞᱮ ᱟᱹᱛᱩᱳ ᱨᱮᱫᱚ ᱫᱤᱠᱩ ᱦᱚᱸ ᱢᱮᱱᱟᱜ ᱠᱚᱣᱟ ᱟᱫᱚ ᱫᱤ ᱠᱩ ᱫᱚᱠᱚ ᱠᱚᱢ ᱜᱮᱭᱟ ᱟᱞᱮᱫᱚ ᱦᱟᱸᱜ ᱵᱮᱥᱤ ᱞᱟᱹᱴᱩ ᱟᱹᱛᱩ ᱫᱚ ᱵᱟᱝ ᱠᱟᱱᱟ ᱳᱭ ᱠᱩᱲᱤ ᱯᱚᱸᱪᱤᱥᱴᱤ ᱚᱲᱟᱜ ᱢᱮᱱᱟᱜᱼᱟ ᱛᱟᱨ ᱢᱚᱫᱽᱫᱷᱮ ᱯᱮ ᱚᱲᱟᱜ ᱫᱚ ᱫᱤᱠᱩ ᱢᱮᱱᱟᱜ ᱠᱚᱣᱟᱟᱸ ᱟᱨ ᱵᱟᱹᱠᱤ ᱫᱚ ᱥᱟᱱ ᱛᱟᱲ ᱜᱮ ᱟᱨᱳ ᱦᱱᱛᱮ ᱴᱚᱞᱟ ᱢᱮᱱᱟᱜᱼᱟ ᱚᱱ ᱛᱮᱦᱚᱸ ᱚᱱᱠᱟᱜ ᱜᱮ ᱛᱷᱚᱲᱟ ᱫᱤᱠᱩ ᱢᱮᱱᱟᱜ ᱠᱚᱣᱟ ᱟᱨ ᱵᱟᱠᱟᱡ ᱟᱨᱚ ᱵᱟᱹᱠᱤ ᱟᱹᱛᱩ ᱨᱮᱫᱚ ᱦᱚᱲ ᱢᱮᱱᱟᱜ ᱠᱚᱣᱟ ᱢᱟᱱᱮ ᱢᱮᱥᱟ ᱛᱮᱜᱮ ᱢᱮᱱᱟᱜ ᱞᱮᱭᱟ ᱟᱯᱮ ᱚᱱᱛᱮ ᱫᱚ ᱪᱮᱫᱮ ᱞᱮᱠᱟ
ᱟᱞᱮ ᱱᱚᱛᱮ ᱦᱚᱸ ᱢᱮᱥᱟ ᱛᱮᱜᱮ ᱢᱮᱱᱟᱜ ᱞᱮᱭᱟ ᱥᱚᱢᱟᱱ ᱥᱚᱢᱟᱱ ᱧᱚᱜ ᱜᱮᱭᱟᱞᱮ ᱟᱞᱮ ᱱᱚᱛᱮ ᱫᱚ ᱟᱫᱚ ᱚᱱᱠᱟ ᱫᱤᱠᱩ ᱫᱚ ᱟᱭᱢᱟ ᱡᱟᱹᱛ ᱠᱚ ᱢᱮᱱᱟᱜ ᱠᱚᱣᱟ ᱢᱩᱥᱞᱟᱹ ᱠᱚᱦᱚᱸ ᱢᱮᱱᱟᱜ ᱠᱚᱣᱟ ᱪᱤᱞᱤ ᱟᱭᱢᱟ ᱵᱤᱦᱟᱨ ᱨᱮ ᱠᱩ ᱢᱮᱱᱟᱜ ᱠᱚᱣᱟ
ᱚᱞᱮ ᱱᱚᱛᱮ ᱫᱚ ᱦᱟᱸᱜ ᱢᱩᱥᱞᱟᱹ ᱫᱚ ᱦᱟᱸᱜ ᱠᱚ ᱠᱚᱢ ᱜᱮᱭᱟ ᱢᱟᱱᱮ ᱵᱟᱹᱱᱩᱜ ᱠᱚᱜᱮᱠᱟ ᱜᱮ ᱠᱷᱟᱹᱞᱤ ᱩᱱᱠ ᱩ ᱮᱴᱟᱜ ᱫᱤᱠᱩ ᱠᱚ ᱢᱮᱱᱟᱜ ᱠᱚᱣᱟ ᱥᱩᱲᱤ ᱵᱟᱹᱣᱨᱤ ᱟᱨ ᱱᱚᱛᱮ ᱥᱟᱨᱟᱠ ᱠᱩ ᱢᱮᱱᱟᱜ ᱞᱮᱭᱟ ᱟᱞᱮ ᱟᱛᱩᱨᱮ ᱡᱮᱢᱚᱱ ᱥᱟᱨᱟᱠ ᱢᱮᱱᱟᱜ ᱠᱚᱣᱟ ᱦᱟᱱᱟᱠᱟᱴᱟᱜ ᱟᱹᱛᱩ ᱨᱮᱫᱚ ᱢ ᱢᱮᱱᱟᱜ ᱠᱚᱣᱟ ᱩᱱᱠᱩ ᱥᱩᱱᱰᱤ ᱵᱟᱹᱣᱨᱤ ᱢᱮᱱᱟᱜ ᱠᱚᱣᱟ
ᱢᱟᱱᱮ ᱢᱩᱥᱞᱟᱹ ᱫᱚ ᱦᱟᱸᱜ ᱱᱚᱣᱟᱻ ᱥᱟᱛ ᱪᱷᱚ ᱠᱤᱞᱳᱢᱤᱴᱟᱨ ᱮᱨᱤᱭᱟ ᱨᱮᱫᱚ ᱱᱚᱣᱟ ᱠᱚᱨᱮ ᱫᱚ ᱟᱞᱮ ᱥᱩᱨ ᱨᱮᱫᱚᱦᱚ ᱵᱟᱹᱱᱩᱜ ᱞᱮᱭᱟ ᱵᱟᱹᱱᱩᱜ ᱠᱚᱣᱟ
ᱦᱩᱸ
ᱛᱟᱦᱚᱞᱮ ᱜᱚᱝᱠᱮ ᱢᱟ ᱚᱠᱛᱚ ᱠᱚ ᱦᱟᱸᱜ ᱡᱟᱹᱱᱤᱡ ᱦᱳᱭ ᱮᱱ ᱛᱟᱞᱟᱝᱼᱟ ᱢᱟ ᱟᱨᱦᱚᱸ ᱱᱚᱝᱠᱟ ᱜᱮᱞᱟᱝ ᱨᱚᱯᱚᱲᱟ᱾
ᱦᱟᱸ ᱦᱟᱸ ᱦᱟᱸ ᱴᱷᱤᱠ ᱜᱮᱭᱟ ᱛᱚᱵᱮ᱾
ᱦᱟᱭ ᱢᱟ ᱴᱤᱡᱚᱢ᱾